ᱡᱚᱦᱟᱨ ᱜᱮ ᱫᱟᱫᱟ ᱟᱸᱡᱚᱢᱚᱜ ᱠᱟᱱᱟ?
ᱦᱮᱞᱳ
ᱦᱚᱭ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱹᱞᱤᱧ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱟᱪᱪᱷᱟ
ᱮᱸ ᱫᱤᱭᱮ ᱪᱮᱫ ᱪᱤᱠᱟᱹᱭ ᱦᱩᱭᱩᱜ ᱠᱟᱱᱟ?
ᱦᱩᱸ ᱪᱤᱠᱟᱹ ᱵᱚᱞᱛᱮ ᱫᱚ ᱚᱱᱠᱟ ᱪᱮᱫ ᱦᱚ ᱵᱟᱝ ᱮᱠᱷᱚᱱ ᱫᱚ ᱠᱟᱹᱢᱤ ᱠᱟᱹᱡᱽ ᱫᱚ ᱵᱟᱹᱱᱩᱜᱼᱟ ᱥᱮᱨᱚᱠᱚᱢ ᱫᱚ᱾
ᱟᱪᱪᱷᱟ ᱟᱪᱪᱷᱟ ᱛᱟᱞᱦᱮ ᱢᱟᱸᱡᱟᱱ ᱠᱚᱫᱚ ᱦᱩᱭᱱᱟ?
ᱟᱹᱞᱤᱧ ᱦᱚᱸ ᱱᱚᱜᱼᱚᱭ ᱢᱟᱡᱟᱱ ᱠᱟᱛᱮᱜ ᱞᱤᱧ ᱜᱤᱛᱤᱡ ᱡᱤᱨᱟᱹᱣ ᱠᱟᱱᱟ ᱦᱟᱸᱜ᱾
ᱟᱪᱪᱷᱟ ᱟᱪᱪᱷᱟ, ᱛᱟᱞᱦᱮ ᱱᱤᱛᱳᱜ ᱫᱚ ᱪᱮᱫ ᱠᱚ ᱠᱟᱹᱢᱤ ᱦᱩᱭᱩᱜ ᱠᱟᱱ ᱜᱮᱭᱟ? ᱦᱮᱸ ᱦᱮᱸ ᱦᱮᱸ ᱚᱱᱟ ᱠᱚ ᱡᱚᱛᱚ
ᱮᱠᱷᱚᱱ ᱫᱚ ᱱᱚᱜᱼᱚᱭ ᱛᱚ ᱫᱟᱜ ᱡᱟᱹᱲᱤ ᱟᱸᱨᱟᱢᱵᱚᱣ ᱠᱟᱜ ᱦᱟᱸᱜ ᱟᱹᱰᱤ ᱦᱚᱲ ᱵᱟᱹᱭ ᱵᱟᱹᱭᱛᱮᱼᱼ ᱠᱟᱹᱢᱤ ᱠᱚᱫᱚ ᱞᱟᱦᱟ ᱤᱫᱤ ᱡᱟᱣᱨᱟ ᱦᱩᱭ ᱠᱟᱱᱟ ᱱᱚᱜᱚᱭ ᱠᱷᱮᱛ ᱨᱮ ᱦᱟᱸᱜ ᱛᱚᱞᱟ ᱠᱚ ᱜᱤᱰᱤ ᱦᱩᱭ ᱠᱟᱱᱟ ᱟᱫᱚᱼᱼ ᱯᱤᱪᱷᱩ ᱫᱤᱱ ᱯᱚᱨ ᱜᱮ ᱦᱟᱸᱜ ᱦᱟᱜᱟᱜᱼᱟ ᱟᱫᱚ ᱱᱚᱜᱼᱚᱭ ᱫᱟᱜ ᱡᱟᱹᱲᱤ ᱵᱟᱭ ᱫᱟᱜ ᱡᱟᱹᱲᱤᱭᱮᱫ ᱛᱮᱜᱮ ᱦᱟᱸᱜᱼᱼ ᱦᱟᱸᱜ ᱛᱚᱞᱟ ᱠᱚᱦᱚᱸ ᱚᱝᱠᱟ ᱜᱮ ᱢᱮᱱᱟᱜ ᱠᱟᱜᱼᱟ ᱵᱟᱝ ᱦᱟᱨᱟᱣ ᱠᱟᱱᱟ᱾ ᱟᱫᱚ ᱟᱯᱮᱥᱮᱱ ᱜᱮ ᱫᱟᱜ ᱡᱟᱹᱲᱤ ᱪᱮᱫ ᱠᱟ ᱦᱩᱭ ᱠᱟᱱᱟ?
ᱦᱮᱸ ᱟᱞᱮ ᱥᱮᱫ ᱦᱚᱸ ᱫᱟᱜ ᱡᱟᱹᱲᱤ ᱫᱚ ᱠᱚᱢ ᱜᱮᱭᱟ ᱛᱚ ᱛᱤᱱ ᱠᱚᱭᱮᱠ ᱫᱤᱱ ᱫᱷᱚᱨᱮ ᱫᱟᱜ ᱡᱟᱹᱲᱤ ᱵᱟᱹᱱᱩᱜᱼᱟ᱾ ᱛᱚᱞᱟ ᱠᱚᱦᱚᱸ ᱦᱳᱭ ᱫᱚ ᱦᱳᱭ ᱦᱮᱡ ᱠᱟᱱ ᱜᱮᱭᱟ ᱠᱤᱪᱷᱩ ᱠᱤᱪᱷᱩ ᱫᱚ᱾ ᱛᱚ ᱫᱟᱜ ᱡᱟᱹᱲᱤ ᱵᱟᱹᱱᱩᱜᱼᱟ ᱚᱱᱟᱜᱮ ᱪᱮᱫ ᱤᱭᱟᱹ ᱦᱩᱭᱩᱜᱼᱟ ᱦᱟᱸᱜ ᱮᱭ ᱟᱨᱠᱤ,
ᱟᱪᱪᱷᱟ ᱛᱚᱞᱟ ᱫᱚ ᱟᱯᱮ ᱫᱚ ᱟᱸᱢᱵᱟᱸ ᱵᱟᱹᱛᱤ ᱨᱮᱯᱮ ᱜᱤᱰᱤᱭ ᱛᱟᱦᱮᱸᱫ ᱥᱮ ᱨᱩᱦᱱᱤ ᱨᱮᱯᱮ ᱜᱤᱰᱤᱣ ᱠᱟᱜᱼᱟᱼᱼ
ᱵᱟᱝᱻ ᱟᱫᱚᱻ ᱨᱩᱱᱦᱤ ᱟᱨ ᱟᱸᱢᱵᱟᱵᱚᱛᱤ ᱛᱟᱞᱟ ᱢᱟᱞᱟᱨᱮ ᱟᱨᱠᱤ ᱚᱱᱠᱟ ᱫᱚᱼᱼ ᱨᱩᱦᱱᱤ ᱵᱟᱹᱛᱟᱹᱲᱤ ᱢᱟ ᱟᱹᱰᱤ ᱡᱮᱥᱴᱟ ᱩᱱᱫᱚᱼᱼ ᱠᱮ ᱠᱚᱫᱚ ᱠᱚ ᱜᱤᱲᱤᱣ ᱠᱟᱫ ᱜᱮᱭᱟ ᱵᱟᱝ ᱫᱚ ᱵᱟᱝ,
ᱟᱸ ᱟᱪᱪᱷᱟ ᱟᱪᱪᱷᱟ᱾ ᱦᱳᱭ ᱟᱫᱚ ᱠᱚ ᱞᱟᱹᱭᱟ ᱨᱩᱦᱱᱤ ᱨᱮ ᱜᱤᱰᱤ ᱞᱮᱠᱷᱟᱡ ᱵᱷᱟᱜᱤᱜᱼᱟ ᱠᱤᱪᱷᱩ ᱦᱚᱲ ᱫᱚᱠᱚ ᱢᱮᱱᱟ ᱟᱸᱢᱵᱟᱵᱩᱛᱤ ᱯᱚᱨ ᱜᱤᱰᱤ ᱞᱮᱠᱷᱟᱡ ᱦᱚᱸ ᱵᱷᱟ ᱜᱤᱜ, ᱟᱫᱚ ᱟᱹᱞᱤᱧ ᱦᱚᱸ ᱴᱷᱤᱠ ᱵᱟᱹᱞᱤᱧ ᱵᱟᱼᱼ ᱲᱟᱭᱟ, ᱟᱫᱚ ᱟᱞᱮ ᱫᱚ ᱨᱩᱦᱤᱱᱤ ᱯᱚᱨ ᱜᱮᱞᱮ ᱜᱤᱰᱤ ᱠᱟᱜᱼᱟ ᱦᱟᱸᱜ᱾
ᱚᱻ ᱚ ᱚ, ᱛᱟᱦᱚᱞᱮ ᱛᱚ ᱟᱹᱰᱤ ᱞᱟᱦᱟ ᱜᱮ ᱛᱟᱯᱮᱭᱟ ᱵᱟᱝ?
ᱦᱳᱭ ᱦᱳᱭ ᱦᱳᱭ᱾
ᱦᱩᱸ ᱩᱸᱻ᱾
ᱪᱟᱥ ᱵᱟᱥ ᱫᱚ ᱢᱤᱫ ᱫᱚᱯᱷᱟ ᱜᱮᱯᱮ ᱪᱟᱥᱟ ᱥᱮ ᱵᱟᱨ ᱫᱷᱟᱣ ᱯᱮ ᱪᱟᱥ ᱦᱟᱸᱜ?
ᱟᱱᱟ ᱪᱟᱥ ᱫᱚ ᱦᱟᱹᱜ ᱚᱱᱠᱟ ᱫᱚ ᱵᱟᱨ ᱫᱷᱟᱣ ᱜᱮ ᱦᱩᱭᱩᱜᱼᱟ ᱦᱩᱭ ᱫᱚ,
ᱦᱳᱭ ᱦᱳᱭ, ᱢᱟᱱᱮ ᱱᱚᱜᱚᱭ ᱮᱠᱷᱚᱱᱮ ᱮᱠᱷᱚᱱ ᱯᱮ ᱪᱟᱥᱟ ᱟᱨᱦᱚᱸ ᱨᱟᱵᱟᱝ ᱫᱤᱱ ᱯᱮ ᱪᱟᱥ ᱛᱟᱦᱮᱸᱱᱟ ᱥᱮ?
ᱦᱩᱸ ᱦᱩᱸ ᱦᱩᱸ, ᱡᱟ ᱥᱤᱛᱩᱝ ᱫᱷᱚᱨᱚᱢ ᱫᱤᱱ ᱪᱟᱥ ᱠᱚ ᱞᱟᱹᱭᱟ᱾ ᱟᱯᱮ ᱟᱯᱮ ᱟᱯᱮ ᱛᱤᱱ ᱵᱟᱨ ᱯᱮ ᱪᱟᱥ ᱜᱮᱭᱟ?
ᱦᱳᱭ ᱟᱞᱮ ᱥᱮᱫ ᱫᱚ ᱢᱤᱫ ᱫᱷᱟᱣ ᱜᱮᱞᱮ ᱪᱟᱥᱟ ᱱᱚᱣᱟ ᱡᱟᱹᱯᱩᱫ ᱨᱮᱞᱮ ᱪᱟᱥᱟ, ᱟᱫᱚ ᱟᱞᱮ ᱥᱮᱫ ᱫᱚ ᱚᱝᱠᱟ ᱵᱟᱸᱫ, ᱯᱩᱠᱷᱤᱨᱤ, ᱞᱟ. ᱴᱩ ᱞᱟᱹᱴᱩᱣᱟᱜ ᱠᱮᱱᱮᱞ ᱠᱚ ᱥᱮ ᱱᱟᱹᱭ ᱠᱚᱦᱚᱸ ᱵᱟᱹᱱᱩᱜ ᱠᱟᱜᱼᱟ, ᱫᱟᱜ ᱨᱮᱱᱟᱜ ᱮᱴᱠᱮᱴᱚᱬᱮ ᱠᱷᱟᱹᱛᱤᱨ ᱜᱮ ᱱᱚᱜᱼᱚᱭ ᱢᱤᱫ ᱫᱷᱟᱣ ᱫᱚᱞᱮ ᱪᱟᱥᱟ᱾ ᱟᱯᱮ ᱥᱮᱫ ᱫᱚ ᱚᱝᱠᱟ ᱞᱮᱠᱟ ᱵᱮᱵᱚᱥᱛᱷᱟ ᱠᱚ ᱢᱮᱱᱟᱜᱼᱟ ᱥᱮ ᱵᱟᱝ? ᱢᱮᱱ ᱫᱟ. ᱞᱤᱧ ᱟᱯᱮ ᱥᱮᱫ ᱫᱚ ᱚᱱᱟ ᱫᱟᱜ ᱠᱚᱨᱮᱱᱟᱜ ᱵᱮᱵᱚᱥᱛᱷᱟ ᱠᱚ ᱢᱮᱱᱟᱜ-ᱟ ᱥᱮ ᱵᱟᱝ ᱜᱚᱝᱠᱮ? ᱟᱸᱡᱚᱢᱚᱜ ᱠᱟᱱᱟ?
ᱨᱚᱲ ᱟᱲᱟᱝ ᱵᱷᱤᱛᱤᱨ ᱨᱮ ᱟᱸᱡᱚᱢᱚᱜ ᱠᱟᱱ ᱛᱟᱵᱤᱱᱟ ᱠᱟᱹᱴᱤᱡ ᱮᱸ ᱵᱟᱦᱨᱮ ᱵᱤᱱ ᱩᱰᱩᱠ ᱜᱚᱝᱠᱮ ᱵᱟᱝ ᱟᱸᱡᱚᱢᱚᱜ ᱠᱟᱱ ᱛᱟᱵᱤᱱᱟ᱾
ᱦᱮᱸ ᱟᱞᱮ ᱥᱮᱫ ᱫᱚ ᱮᱸᱰᱮ ᱠᱷᱟᱱ ᱫᱟᱜ ᱧᱟᱢᱚᱜ ᱜᱮᱭᱟ ᱟᱫᱚ ᱪᱟᱥ ᱦᱩᱭᱩᱜ ᱜᱮᱭᱟ, ᱟᱪᱪᱷᱟ ᱵᱟᱵᱮᱱ ᱟᱸᱡᱚᱢ ᱫᱟ? ᱦᱮᱞᱳᱣ ᱾ ᱦᱮᱞᱳᱣ ᱾ ᱦᱮᱞᱳᱣ ᱾